ᱦᱟᱸ ᱡᱚᱦᱟᱨ ᱡᱚᱦᱟᱨ
ᱦᱮᱞᱳ
ᱦᱟᱸᱜ ᱟ ᱡᱚᱦᱟᱨ ᱜᱮ ᱢᱟ᱾
ᱦᱮᱸ ᱡᱚᱦᱟᱨ ᱜᱮ ᱡᱚᱦᱟᱨ ᱜᱮ ᱡᱚᱦᱟᱨ ᱱᱟᱯᱟᱭ ᱵᱟᱲᱟ ᱜᱮ
ᱦᱳᱭ ᱱᱟᱯᱟᱭ ᱵᱟᱲᱟ ᱜᱮ ᱦᱤᱛᱳᱜ ᱫᱚ᱾ ᱢᱟᱥᱮ ᱚᱱᱛᱮ ᱱᱟᱜ ᱠᱷᱚᱵᱚᱨ ᱠᱚ ᱪᱮᱫ ᱞᱮᱠᱟ?
ᱱᱚᱛᱮ ᱱᱟᱜ ᱠᱷᱚᱵᱚᱨ ᱠᱚᱦᱚᱸ ᱱᱟᱯᱟᱭ ᱜᱮ ᱟᱫᱚ ᱡᱟᱹᱯᱩᱫ ᱠᱚ ᱵᱟᱹᱭ ᱵᱟᱹᱭ ᱛᱮ ᱧᱩᱨ ᱤᱫᱤ ᱜᱚᱫᱮᱜ ᱟᱭ᱾ ᱟ ᱫᱟᱜ ᱡᱟᱹᱲᱤ ᱠᱚᱜᱮ ᱟᱫᱚ ᱱᱚᱣᱟ ᱟᱥᱟᱲ ᱥᱟᱱ ᱵᱚᱸᱜᱟ ᱢᱟ ᱱᱚᱝᱠᱟ ᱜᱮ᱾ ᱫᱟᱜ ᱡᱟᱹᱲᱤ ᱠᱚᱜᱮ ᱵᱟᱹᱲᱛᱤ ᱠᱟᱭᱛᱮ ᱦᱩᱭᱩᱜ-ᱟ᱾
ᱦᱳᱭ ᱟᱫᱚ ᱱᱚᱣᱟ ᱟᱥᱟᱲ ᱥᱟᱱ ᱵᱚᱸᱜᱟ ᱤᱫᱤ ᱠᱟᱛᱮᱜ ᱜᱮᱞᱟᱝ ᱨᱚᱯᱚᱲᱟ ᱛᱟᱦᱞᱮ ᱛᱮᱦᱮᱧ᱾
ᱦᱮᱸ ᱦᱮᱸ ᱦᱮᱸ ᱜᱟᱱᱚᱜ ᱜᱮᱭᱟ᱾
ᱦᱳᱭ ᱦᱳᱭ ᱢᱟᱥᱮ ᱟᱫᱚ ᱟᱯᱮ ᱥᱮᱫ ᱛᱤᱥ ᱠᱚ ᱟᱹᱥᱟᱹᱲᱤ ᱠᱚᱯᱚ ᱡᱚᱢ ᱠᱮᱫ ᱠᱚᱣᱟ ᱥᱮ ᱵᱟᱝ? ᱟᱹᱥᱟᱹᱲᱤᱭᱟᱹ ᱵᱚᱸᱜᱟ ᱵᱳᱨᱩ ᱠᱚ᱾
ᱱᱚᱝᱠᱟ ᱟᱥᱟᱲ ᱨᱫᱚ ᱟᱹᱥᱟᱹᱲᱤ ᱠᱚᱠᱚ ᱡᱚᱢᱟ ᱟᱨ ᱥᱩᱫᱩ ᱱᱚᱛᱮ ᱫᱚ ᱦᱩᱭᱩᱜ ᱠᱟᱱᱟ
ᱟᱥᱟᱲ
ᱦᱮᱞᱳ,
ᱦᱮᱸ ᱦᱮᱸ ᱞᱟᱹᱭ ᱫᱤᱧ ᱦᱮᱸ ᱯᱷᱟᱹᱜᱩᱱ ᱨᱮᱫᱚ ᱠᱚ ᱵᱚᱸᱜᱟᱭᱟ ᱵᱟᱦᱟ ᱢᱟᱱᱮ ᱵᱟᱦᱟᱜᱼᱟ᱾ ᱟᱨ ᱛᱟᱨᱯᱚᱨᱮ ᱦᱩᱭᱩᱜ ᱠᱟᱱᱟ ᱯᱩᱥ ᱨᱮᱢᱟ ᱠᱚ ᱥᱟᱠᱨᱟᱛᱚᱜ ᱠᱟᱱ ᱜᱮᱭᱟ᱾ ᱟᱨ ᱥᱚᱦᱚᱨᱟᱭ ᱪᱟᱸᱫᱳ ᱨᱮᱢᱟ ᱠᱚ ᱥᱚᱦᱨᱟᱭᱚᱜ ᱠᱟᱱ ᱜᱮᱭᱟ ᱚᱱᱟ ᱠᱚᱫᱚ ᱦᱩᱭᱩᱜ ᱜᱮᱭᱟ ᱱᱚᱛᱮ ᱫᱚ᱾ ᱵᱚᱲᱟᱹᱛᱤ ᱠᱟᱭᱛᱮ᱾